ᱠᱚ
ᱦᱮᱸ ᱜᱚᱢᱠᱮ ᱡᱚᱦᱟᱨ ᱜᱮ
ᱦᱩᱸ ᱡᱚᱦᱟᱨ ᱜᱮ ᱥᱟᱶᱛ ᱥᱟᱹᱜᱩᱱ ᱥᱮᱛᱟ ᱜᱚᱢᱠᱮ ᱨᱚᱲ ᱠᱚ ᱴᱷᱤᱠ ᱴᱷᱟᱠ ᱵᱮᱱ ᱟᱸᱡᱚᱢ ᱮᱫᱟᱛᱚ
ᱦᱮᱸ ᱜᱚᱝᱠᱮ ᱱᱟᱯᱟᱭ ᱜᱮ ᱟᱸᱡᱚᱢᱚᱜ ᱠᱟᱱᱟ ᱮᱨᱯᱚᱨ ᱟᱹᱞᱤᱧᱟᱜ ᱜᱮ ᱱᱟᱯᱟᱭ ᱟᱸᱡᱚᱢᱚᱜ ᱠᱟᱱᱟ ᱛᱚ
ᱦᱩᱸ ᱟᱵᱤᱱᱟᱜ ᱦᱚᱸ ᱱᱟᱯᱟᱭ ᱟᱸᱡᱚᱢᱚᱜ
ᱟᱪᱪᱷᱟ ᱟᱪᱪᱷᱟ ᱢᱮᱱᱫᱚ ᱜᱚᱝᱠᱮ ᱛᱟᱦᱚᱞᱮ ᱱᱟᱯᱟᱭ ᱵᱟᱲᱟᱭ ᱜᱮᱭᱟᱵᱤᱱ ᱥᱮ
ᱦᱩᱸ ᱱᱤᱭᱟᱹ ᱚᱠᱛᱚ ᱫᱚᱞᱤᱧ ᱱᱟᱯᱟᱭ ᱵᱟᱲᱟ ᱜᱮᱭᱟ ᱟᱵᱮᱱ ᱜᱮ
ᱦᱮᱸ ᱜᱚᱝᱠᱮ ᱢᱮᱱᱫᱚ ᱟᱹᱞᱤᱧ ᱦᱚᱸ ᱱᱟᱯᱟᱭ ᱜᱮ ᱥᱟᱶᱛᱮ ᱥᱟᱱᱟᱢ ᱚᱲᱟᱜ ᱦᱚᱲ ᱱᱟᱯᱟᱭ ᱜᱮ ᱢᱮᱱᱟᱜ ᱟᱠᱟᱫ ᱞᱮᱭᱟ
ᱱᱟᱯᱟᱭ ᱵᱚᱱ ᱛᱟᱦᱮᱸ ᱞᱮᱱ ᱠᱷᱟᱱ ᱜᱮ ᱱᱟᱯᱟᱭ
ᱦᱳᱭ ᱜᱚᱢᱠᱮ ᱢᱮᱱᱫᱚ ᱜᱚᱢᱠᱮ ᱡᱟᱜᱮ ᱱᱤᱛᱚᱜ ᱱᱟᱦᱟᱜ ᱱᱚᱣᱟ ᱟᱥᱟᱲ ᱵᱚᱸᱜᱟ ᱫᱤᱱ ᱦᱟᱸᱜ ᱫᱟᱜ ᱠᱚ ᱯᱮᱨᱮᱱ ᱜᱮᱭᱟ ᱥᱮ ᱵᱚᱞᱚ ᱩᱛᱟᱹᱨ ᱟᱠᱟᱱ ᱜᱮᱭᱟ
ᱦᱩᱸ
ᱢᱮᱱᱫᱚ ᱟᱥᱟᱲ ᱵᱚᱸᱜᱟ ᱨᱮᱭᱟᱜ ᱡᱟᱦᱟᱸ ᱛᱤᱱᱟᱹᱜ ᱩᱰᱟᱹᱝ ᱠᱟᱹᱢᱤ ᱠᱟᱹᱥᱱᱤ ᱛᱟᱵᱚᱱ ᱢᱮᱱᱫᱟ ᱱᱚᱣᱟ ᱦᱩᱲᱩ ᱪᱟᱥ ᱫᱚ ᱱᱟᱦᱟᱜ ᱮᱛᱚᱦᱚᱵ ᱦᱩᱭᱩ ᱠᱟᱱᱟ ᱥᱮ ᱟᱹᱣᱨᱤ ᱜᱮᱯᱮ ᱮᱛᱚᱦᱚᱵᱟ
ᱦᱩᱸ ᱜᱚᱝᱠᱮ ᱮᱛᱚᱦᱚᱵ ᱫᱚ ᱮᱛᱚᱦᱚᱵ ᱦᱩᱭ ᱟᱠᱟᱱ ᱜᱮᱭᱟ ᱦᱮᱸ ᱚᱱᱠᱟ ᱞᱮᱠᱟ ᱵᱟᱝ ᱨᱮᱦᱚᱸ ᱵᱟᱹᱭᱦᱟᱹᱲ ᱠᱚᱫᱚ ᱨᱚᱦᱚᱭ ᱵᱟᱲᱟ ᱦᱩᱭ ᱟᱠᱟᱱᱟ ᱵᱟᱹᱫ ᱠᱚ ᱵᱟ ᱥᱠᱲᱟ ᱠᱚᱫᱚ ᱚᱱᱠᱟ ᱞᱮᱠᱟ ᱫᱟᱜ ᱠᱚ ᱟᱹᱣᱨᱤ ᱞᱟᱜᱟᱜᱼᱟ ᱟᱥᱟᱲ ᱵᱚᱸᱜᱟ ᱪᱟᱵᱟᱭᱮᱱ ᱨᱮᱦᱚᱸ ᱚᱱᱠᱟ ᱞᱮᱠᱟ ᱵᱟᱭ ᱫᱟᱜ ᱟᱠᱟᱫᱟ ᱵᱟᱹ ᱵᱟᱹᱭᱦᱟᱹᱲ ᱠᱚᱫᱚ ᱨᱚᱦᱚᱭ ᱦᱩᱭ ᱟᱠᱟᱱᱟ ᱟᱫᱚ ᱟᱯᱮ ᱥᱮᱫ ᱜᱮ ᱜᱚᱝᱠᱮ
ᱦᱮᱸ ᱜᱚᱝᱠᱮ ᱢᱮᱱ ᱫᱚ ᱫᱟᱜ ᱥᱮᱨᱢᱟ ᱡᱟᱹᱲᱤ ᱵᱟᱝᱛᱮ ᱱᱟᱦᱟᱜ ᱵᱟᱝᱞᱮ ᱪᱟᱥ ᱫᱟᱲᱮ ᱟᱠᱟᱫᱼᱟ ᱡᱟᱜᱮ ᱡᱟᱦᱟᱸ ᱩᱰᱟᱹᱱ ᱥᱮᱨᱢᱟ ᱡᱟᱹᱲᱤ ᱫᱟᱜ ᱟᱠᱟᱫ ᱚᱱᱟ ᱵᱤᱨ ᱵᱩᱨᱩ ᱠᱚᱨᱮᱱᱟᱜ ᱞᱤᱸᱜᱤ ᱟᱬᱜᱚ ᱯᱟᱱ ᱥᱚᱸᱜᱷᱟ ᱥᱚᱸᱜᱷᱟᱛᱮ ᱩᱱᱤ ᱚᱱᱟ ᱥᱚᱸᱝᱜᱷᱟ ᱠᱚᱨᱮ ᱱᱟᱦᱟᱜ ᱞᱮ ᱢᱤᱫ ᱵᱟᱨ ᱦᱚᱲ ᱱᱟᱦᱟᱜ ᱠᱚ ᱨᱚᱦᱚᱭ ᱵᱟᱲᱟᱭᱮᱫᱼᱟ ᱦᱮ ᱵᱟᱝᱠᱷᱟᱱ ᱫᱚ ᱟᱹᱰᱤ ᱟᱭᱢᱟ ᱦᱚᱲᱜᱮ ᱱᱟᱦᱟᱜ
ᱠᱷᱮᱛ ᱵᱟᱹᱫᱽ ᱨᱮ ᱫᱟᱜ ᱵᱟᱹᱱᱩᱜ ᱛᱟᱠᱚᱛᱮ ᱦᱚᱭᱛᱳ ᱛᱚᱞᱟ ᱠᱚᱫᱚ ᱱᱟᱦᱟᱜ ᱦᱟᱨᱟ ᱠᱟᱛᱮᱫ ᱡᱟᱱᱟᱢ ᱦᱚᱸ ᱡᱟᱱᱟᱢ ᱟᱠᱟᱱᱟ ᱡᱟᱱᱟᱢ ᱠᱟᱛᱮ ᱡᱩᱣᱟᱹᱱ ᱦᱚᱸ ᱡᱩᱣᱟᱹᱱ ᱩᱛᱟᱹᱨ ᱟᱠᱟᱱ ᱜᱮᱭᱟ ᱢᱮᱱᱠᱷᱟᱱ ᱱᱚᱣᱟ ᱥᱮᱨᱢᱟ ᱡᱟᱹᱲᱤ ᱵᱟᱝᱛᱮ ᱱᱟᱦᱟᱜ ᱪᱟᱥ ᱨᱮᱫᱚ ᱮᱠᱮᱞ ᱜᱮ ᱟᱹᱣᱨᱤ ᱟᱬᱜᱚᱜ ᱦᱩᱭᱩᱜᱼᱟ
ᱜᱚᱝᱠᱮ ᱥᱟᱱᱟᱢ ᱴᱚᱴᱷᱟᱜᱮ ᱚᱱᱠᱟᱜᱮ ᱟᱸᱡᱚᱢᱚᱜ ᱠᱟᱱᱟ ᱵᱟ ᱚᱱᱠᱟᱜᱮ ᱦᱮᱸ ᱵᱩᱡᱷᱟᱹᱜ ᱠᱟᱱᱟ ᱡᱮ ᱚᱱᱠᱟ ᱞᱮᱠᱟ ᱫᱚ ᱥᱟᱱᱟᱢ ᱴᱚᱴᱷᱟ ᱫᱚ ᱵᱟᱝᱜᱼᱮ ᱫᱟᱜ ᱟᱠᱟᱫᱟ ᱜᱚᱢᱠᱮ ᱟᱫᱚ ᱱᱚᱜᱼᱚᱭ ᱡᱮ ᱟᱥᱟᱲ ᱵᱚᱸᱜᱟ ᱪᱟᱵᱟᱭᱮᱱᱟ ᱟᱫᱚ ᱚᱱᱠᱟ ᱞᱮᱠᱟ ᱵᱟᱭ ᱫᱟᱜ ᱡᱟᱹᱲᱤ ᱠᱟᱫᱟ ᱥᱮᱫᱟᱭ ᱫᱚᱞᱤᱧ ᱟᱸᱡᱚᱢ ᱠᱟᱫᱟ ᱡᱮ ᱦᱟᱱᱟᱜ ᱟᱢᱵᱟᱵᱛᱤ ᱡᱚᱢ ᱯᱚᱨᱮ ᱠᱷᱚᱡ ᱜᱮ ᱦᱟᱹᱱᱠᱩ ᱟᱵᱚᱨᱮᱱ ᱯᱟᱹᱦᱤᱞ ᱦᱟᱲᱟᱢ ᱦᱟᱯᱲᱟᱢ ᱠᱚᱴᱷᱮᱱ ᱟᱸᱡᱚᱢ ᱦᱩᱭ ᱟᱠᱟᱱᱟ ᱡᱮ ᱪᱟᱥ ᱠᱟᱹᱢᱤ ᱠᱚ ᱟᱲᱜᱚᱱ ᱠᱟᱱ ᱛᱟᱦᱮᱸᱱᱟ᱾ ᱟᱨ ᱱᱤᱛ ᱫᱚ ᱟᱥᱟᱲ ᱵᱚᱸᱜᱟ ᱪᱟᱵᱟᱭᱮᱱ ᱨᱮᱦᱚᱸ ᱚᱱᱠᱟ ᱞᱮᱠᱟ ᱵᱟᱭ ᱫᱟᱜ ᱟᱠᱟᱫᱟ ᱜᱚᱝᱠᱮ ᱱᱚᱣᱟ ᱵᱟᱨᱮᱛᱮ ᱟᱵᱮᱱ ᱪᱮᱫ ᱵᱮᱱ ᱞᱟᱹᱭᱟ?
ᱦᱚᱭ ᱜᱚᱝ ᱱᱮᱛᱟᱨ ᱫᱚ ᱟᱭᱢᱟ ᱟᱭᱢᱟ ᱟᱵᱚ ᱱᱚᱣᱟ ᱫᱤᱥᱚᱢ ᱨᱮ ᱟᱭᱢᱟ ᱟᱭᱢᱟ ᱢᱮᱱᱫᱚ ᱱᱚᱣᱟ ᱥᱮᱨᱢᱟ ᱫᱷᱩᱥᱚᱱ ᱢᱮᱱᱫᱚ ᱵᱟᱹᱲᱤᱡᱚᱜ ᱠᱟᱱ ᱛᱟᱵᱚᱱᱟ ᱦᱮᱸ ᱥᱮ᱾
ᱦᱩᱸ
ᱟᱭᱢᱟ ᱟᱭᱢᱟ ᱵᱤᱵᱷᱤᱱᱱᱚ ᱨᱚᱠᱚᱢ ᱯᱷᱮᱠᱴᱨᱤ ᱯᱷᱮᱠᱴᱨᱤ ᱠᱚ᱾ ᱚᱰᱳᱠ ᱠᱟᱛᱮᱫ ᱥᱮ ᱚᱱᱠᱟᱱᱟᱜ ᱡᱩᱣᱟᱨ ᱵᱷᱟᱴᱟ ᱮᱢᱱᱤ ᱛᱮᱢᱱᱤ ᱚᱱᱠᱟᱱᱟᱜ ᱚᱰᱳᱠ ᱠᱟᱱᱟ ᱚᱱᱟ ᱠᱟᱨᱚᱱ ᱛᱮ ᱱᱟᱦᱟᱜ᱾ ᱱᱮᱛᱟᱨᱟᱜ ᱦᱚᱭ ᱦᱤᱸᱥᱤᱫ ᱮ ᱢᱮᱱᱫᱚ ᱫᱟᱜ ᱨᱤᱢᱤᱞ ᱦᱩᱰᱩᱨ ᱵᱤᱡᱽᱞᱤ ᱨᱮᱦᱟᱜ ᱟᱹᱰᱤ ᱟᱭᱢᱟ ᱜᱮ ᱵᱚᱫᱚᱞ ᱟᱠᱟᱱᱟ ᱥᱮᱫᱟᱭ ᱠᱷᱚᱱ ᱫᱚ᱾
ᱦᱩᱸ ᱵᱚᱫᱚᱞ ᱟᱠᱟᱱ ᱜᱮᱭᱟ ᱟᱹᱰᱤ ᱜᱮ᱾
ᱦᱳᱭ ᱱᱤᱦᱟᱹᱛᱤ
ᱦ
ᱟᱨ ᱱᱚᱣᱟ ᱥᱮᱨᱢᱟ ᱫᱚ ᱟᱵᱚ ᱜᱮᱵᱚᱱ ᱵᱟᱹᱲᱤᱡ ᱮᱫᱟ ᱥᱮ ᱟᱵᱚ ᱥᱮᱨᱢᱟ ᱟᱵᱚ ᱛᱮᱜᱮ ᱟᱡ ᱛᱮᱜᱮ ᱵᱟᱭ ᱡᱟᱹᱲᱤᱭᱟ ᱟᱵᱚᱱ ᱱᱤᱦᱟᱹᱛᱤ᱾ ᱥᱮᱨᱢᱟ ᱟᱵᱚ ᱱᱟᱭᱛᱮ ᱱᱟᱯᱟᱭ ᱛᱮᱵᱚᱱ ᱫᱚᱦᱚ ᱠᱮᱭᱟ ᱱᱤᱦᱟᱹᱛᱤ ᱥᱮᱫᱟᱭ ᱦᱟᱯᱲᱟᱢ ᱠᱚ ᱞᱮᱠᱟᱜᱮ ᱟᱵᱚ ᱦᱚᱸ ᱡᱟᱹᱲᱤᱭᱟᱵᱚᱱ ᱠᱮᱭᱟ ᱢᱮᱱᱠᱷᱟᱱ ᱟᱵᱚ ᱱᱮᱛᱟᱨ ᱨᱮᱱ ᱢᱟᱹᱱᱢᱤ ᱫᱚ ᱟᱭᱢᱟ ᱟᱭᱢᱟ ᱚᱱᱠᱟᱱᱟᱜ ᱯᱷᱮᱠᱴᱨᱤ ᱛᱮᱠᱴᱨᱤ ᱠᱷᱩᱞᱟᱹᱣ ᱠᱟᱛᱮᱫ ᱜᱮ ᱱᱟᱦᱟᱜ ᱟᱵᱚᱣᱟᱜ ᱱᱚᱣᱟ ᱥᱩᱞᱩᱠ ᱢᱮᱱᱫᱚ ᱱᱚᱣᱟ ᱥᱩᱞᱩᱠ ᱥᱮᱨᱢᱟ ᱵᱚᱱ ᱵᱟᱹᱲᱤᱡ ᱠᱟᱜ ᱠᱟᱱᱟ᱾
ᱦᱮᱸ ᱦᱩᱸ ᱮᱠᱫᱚᱢ ᱮᱠᱫᱚᱢ ᱴᱷᱤᱠ᱾ ᱡᱟ ᱵᱮᱱ ᱞᱟᱹᱭᱫᱟ ᱥᱟᱹᱨᱤ ᱠᱟᱛᱷᱟ ᱜᱮᱵᱮᱱ ᱞᱟᱹᱭᱫᱟ ᱚᱱᱟ ᱫᱚ ᱟᱵᱚ ᱦᱚᱲ ᱪᱮᱫ ᱞᱮᱠᱟ ᱚᱱᱮ ᱦᱮᱸ ᱯᱨᱟᱠᱨᱤᱛᱤᱠ ᱥᱟᱶᱛᱮ ᱪᱮᱫ ᱞᱮᱠᱟ ᱵᱚᱱ ᱵᱮᱵᱚᱦᱟᱨ ᱫᱟ ᱟᱡᱦᱚᱸ ᱠᱤᱱᱛᱩ ᱚᱱᱠᱟᱜᱮ ᱵᱮᱵᱚᱦᱟᱨ ᱫᱟ᱾
ᱦᱳᱭ ᱟᱫᱚ ᱜᱚᱝᱠᱮ ᱮᱱᱛᱮ ᱨᱮᱦᱚᱸ ᱦᱚᱞᱤᱧ ᱢᱮᱱᱟ ᱟᱵᱚ ᱪᱮᱛᱟᱱ ᱨᱮ ᱪᱟᱸᱫᱚ ᱵᱚᱸᱜᱟ ᱠᱟᱹᱴᱤᱡ ᱦᱤᱞᱳᱜ ᱱᱤᱨᱢᱟᱹᱭᱟ ᱟᱫᱚᱭ ᱫᱮᱠᱷᱟᱣ ᱟᱵᱚᱱ ᱜᱮᱭᱟ ᱱᱟᱦᱟᱸᱜ ᱩᱱᱟᱹᱜ ᱦᱚᱸ ᱵᱟᱭ ᱱᱤᱨᱢᱟᱭᱟᱣᱟ ᱡᱮ ᱵᱟᱭᱼᱼ ᱵᱟᱭ ᱫᱟᱜᱟ ᱱᱤᱦᱟᱹᱛᱤ ᱢᱤᱫ ᱫᱤᱱ ᱵᱟᱝ ᱢᱤᱫ ᱫᱤᱱ ᱟᱵᱚ ᱦᱚᱸ ᱡᱚᱠᱷᱚᱱ ᱵᱚᱱ ᱨᱟᱜ ᱨᱚᱫᱚᱱᱟ ᱮᱱᱹ ᱦᱤᱞᱳᱜ ᱫᱚ ᱟᱡ ᱦᱚᱸ ᱴᱷᱤᱠ ᱢᱮᱫ ᱠᱷᱚᱱᱟᱜ ᱢᱮᱫ ᱫᱟᱜ ᱦᱤᱰᱤᱨ ᱦᱤᱰᱤᱨ ᱡᱚᱨᱚᱜ ᱛᱟᱭᱟ᱾
ᱡᱮᱦᱮᱛᱩ ᱟᱵᱩᱭ ᱡᱟᱱᱟᱢ ᱟᱠᱟᱫ ᱵᱚᱱᱟ ᱟᱡᱼᱮ ᱟᱥᱩᱞᱚᱜ ᱟᱹᱥᱩᱞ ᱫᱚᱦᱚ ᱦᱚᱸ ᱟᱭᱟᱜ ᱫᱟᱭᱤᱛᱛᱚ ᱠᱟᱱᱟ᱾
ᱦᱳᱭ ᱜᱚᱢᱠᱮ᱾
ᱦᱮᱸᱻ
ᱟᱨ ᱢᱮᱱᱫᱚ ᱜᱚᱝᱠᱮ ᱛᱟᱦᱚᱞᱮ ᱚᱱᱠᱟ ᱫᱚ ᱱᱟᱦᱟᱜ ᱱᱤᱭᱟᱹ ᱥᱤᱡᱤᱱ ᱫᱚ ᱟᱯᱮ ᱫᱚ ᱱᱟᱦᱟᱜ ᱚᱱᱠᱟ ᱫᱚ ᱚᱱᱟ ᱥᱚᱵᱡᱤᱤᱭᱟᱹ ᱠᱚᱫᱚᱯᱮ ᱪᱟᱥᱚᱜᱼᱟ ᱥᱮ ᱵᱟᱝᱜᱮ
ᱦᱩ ᱦᱩ ᱚᱱᱛᱮ ᱚᱝᱠᱟ ᱫᱚᱭ ᱤᱭᱟᱹ ᱠᱚ ᱟᱛᱟ ᱠᱚᱨᱮᱱᱟᱜ ᱡᱟᱦᱟ ᱢᱟᱱᱮ ᱜᱟᱹᱰᱭᱟᱹ ᱠᱚ ᱥᱩᱨ ᱜᱮ ᱡᱟᱦᱟᱸ ᱚᱱᱟ ᱨᱮᱫᱚ ᱚᱲᱟᱜ ᱡᱚᱢ ᱞᱮᱠᱟ ᱪᱟᱥ ᱵᱟᱲᱟ ᱦᱩᱭᱩᱜ ᱜᱮᱭᱟ ᱡᱮᱢᱚᱱ ᱵᱷᱤᱱᱰᱤ ᱞᱟᱹᱭ ᱵᱮᱱ ᱛᱟᱯᱚᱨᱮ ᱵᱚᱥ ᱵᱚᱨᱥᱟ ᱵᱮᱸᱜᱟᱲ ᱞᱟᱹᱭ ᱵᱮᱱ ᱛᱟᱯᱚᱨᱮ ᱟᱲᱟᱜ ᱠᱚ ᱞᱟᱹᱭ ᱚᱱᱟ ᱠᱚᱫᱚ ᱟᱲᱟᱜ ᱡᱚᱢ ᱞᱮᱠᱟ ᱫᱚ ᱪᱟᱥ ᱵᱟᱲᱟ ᱦᱩᱭᱩᱜ ᱜᱮᱭᱟ ᱟᱫᱚ ᱟᱯᱮ ᱜᱚᱢᱠᱮ ᱪᱮᱫ ᱞᱮᱠᱟ
ᱦᱮ ᱜᱚᱢᱠᱮ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱜᱼᱟ ᱢᱮᱱᱠᱷᱟᱱ ᱜᱚᱢᱠᱮ ᱟᱞᱮ ᱥᱮᱱ ᱫᱚ ᱥᱚᱵᱡᱤ ᱪᱟᱥᱚᱜ ᱵᱚᱞᱮ ᱫᱚ ᱟᱹᱰᱤ ᱟᱹᱰᱤ ᱥᱚᱵᱡᱤ ᱪᱟᱥᱚᱜ ᱵᱚᱞᱮ ᱫᱚ ᱟᱹᱰᱤ ᱱᱟ ᱟ. ᱰᱤ ᱜᱟᱱ ᱟ. ᱰᱤ ᱟᱭᱢᱟ ᱟᱭᱢᱟ ᱪᱟᱹᱥᱤ ᱢᱮᱱᱟᱜ ᱠᱚ ᱛᱟᱞᱮᱭᱟ ᱥᱮ ᱟᱹᱰᱤ ᱟᱭᱢᱟ ᱟᱭᱢᱟ ᱜᱮ ᱠᱚ ᱪᱟᱥᱟ ᱦᱮᱸ
ᱦᱮᱸ
ᱦᱮᱸ ᱢᱮᱱᱫᱚ ᱦᱮ ᱱᱤᱛᱚᱜ ᱡᱮᱢᱚᱱ ᱧᱮᱞᱚᱜ ᱠᱟᱱᱟ ᱟᱹᱰᱤ ᱡᱟᱹᱥᱛᱤ ᱢᱮᱱᱫᱚ ᱯᱟᱸᱪ ᱪᱷᱚ ᱵᱤᱜᱷᱟᱹ ᱨᱮᱱᱟᱜ ᱞᱟᱹᱣᱠᱤ ᱠᱚ ᱪᱟᱥ ᱢᱮᱱᱟᱜᱼᱟ ᱟᱭᱢᱟ ᱟᱭᱢᱟ ᱦᱮᱸ
ᱟᱨᱚ ᱵᱮᱸᱜᱟᱲ ᱠᱚ ᱢᱮᱱᱟᱜᱼᱟ ᱛᱟᱯᱚᱨ ᱱᱟᱦᱟᱜ ᱠᱩᱯᱤ ᱠᱚᱠᱚ ᱪᱟᱨᱟᱭᱮᱜᱼᱟ ᱵᱞᱟᱹᱛᱤ ᱠᱚ ᱦᱮᱸ ᱚᱱᱟ ᱠᱚᱫᱚ ᱱᱟᱦᱟᱜ ᱡᱟᱜ ᱜᱮ ᱵᱟᱲᱟᱭ ᱜᱮᱭᱟᱵᱚᱱ ᱫᱟᱜ ᱡᱟᱯᱩᱫ ᱩᱫᱤᱱ ᱫᱚ ᱩᱱᱟᱹᱜ ᱮᱠᱴᱟ ᱵᱟᱝ ᱦᱩᱭᱩᱜ ᱞᱟᱹᱜᱤᱫᱚᱜᱼᱟ ᱡᱟᱜ ᱜᱮ ᱥᱟᱨᱟ ᱠᱟᱜ ᱠᱟᱱᱟ ᱠᱚᱱ ᱦᱟ ᱱᱚᱣᱟ ᱫᱟᱜ ᱡᱟᱹᱲᱤ ᱠᱚ ᱱᱟᱦᱜ ᱡᱟᱹᱥᱛᱤ ᱡᱟᱹᱲᱤ ᱵᱟᱲᱟ ᱠᱟ ᱛᱮᱫ ᱮᱦ ᱯᱚᱨᱮᱫᱚ ᱱᱟᱦᱟᱜ ᱟᱠᱟᱞᱮᱠᱟᱭ ᱠᱚᱢᱟ ᱛᱚ ᱩᱱ ᱚᱠᱛᱚ ᱱᱟᱦᱟᱜ ᱠᱚ ᱨᱚᱦᱚᱭᱟ
ᱦᱩᱸ ᱦᱩᱸ
ᱦᱮᱸ ᱟᱨ ᱟᱞᱮ ᱫᱚ ᱦᱟᱸᱜ ᱥᱚᱦᱚᱨ ᱵᱟᱡᱟᱨ ᱥᱟᱢᱱᱮ ᱨᱮ ᱠᱟᱱ ᱛᱟᱞᱮᱭᱟ ᱟᱫᱚ ᱚᱱᱛᱮ ᱨᱮᱜᱮ ᱱᱟᱦᱟᱜ ᱠᱤᱨᱤᱧ ᱟᱹᱠᱷᱨᱤᱧ ᱠᱚ ᱤᱫᱤᱭᱟ
ᱟᱫᱚ ᱜᱚᱝᱠᱮ ᱡᱟᱠ ᱜᱮ ᱟᱫᱚ ᱟᱯᱮ ᱱᱟᱦᱟᱜ ᱟᱯᱮ ᱡᱚᱢ ᱵᱟᱠᱷᱨᱟ ᱛᱮᱯᱮ ᱦᱮ ᱚᱲᱟᱜ ᱨᱮᱯᱮ ᱨᱚᱦᱚᱭ ᱠᱟᱜᱼᱟ ᱤᱱᱟᱹᱜᱮ ᱟᱹᱰᱤ ᱱᱟᱯᱟᱭ ᱠᱟᱛᱷᱟ ᱢᱮᱱᱫᱚ ᱱᱮᱛᱟᱨᱟᱜ ᱢᱟ ᱟᱹᱰᱤ ᱟᱭᱢᱟ ᱟᱭᱢᱟ ᱠᱮᱢᱤᱠᱮᱞ ᱢᱮᱥᱟ ᱠᱟᱛᱮᱫ ᱱᱟᱦᱟᱜ ᱠᱚ ᱡᱚᱢ ᱦᱚᱪᱚᱭᱮᱫ ᱵᱚᱱᱟ
ᱢᱮᱱᱫᱚ ᱦᱚᱲᱢᱚ ᱨᱮ
ᱟᱭᱢᱟ ᱞᱮᱠᱟᱱ ᱦᱳᱭ ᱦᱳᱭ ᱟᱭᱢᱟ ᱞᱮᱠᱟᱱ ᱢᱟᱨᱟᱝ ᱢᱟᱨᱟᱝ ᱦᱳᱭ ᱢᱟ ᱨᱳᱜᱽ ᱟᱡᱟᱨ ᱠᱚ ᱦᱩᱭᱩᱜ ᱠᱟᱱᱟ ᱟᱭᱢᱟ ᱢᱟᱨᱟᱝ ᱢᱟᱨᱟᱝ ᱜᱮ ᱟᱨ ᱱᱮᱛᱟᱨ ᱫᱚ ᱵᱟᱡᱟᱨ ᱠᱚ ᱨᱮᱱᱟᱜ ᱵᱮᱱ ᱡᱚᱢᱟ ᱚᱱᱟ ᱫᱚ ᱮᱠᱫᱚᱢ ᱧᱮᱞ ᱛᱮᱫᱚ ᱵᱮᱱ ᱧᱮᱞᱟ ᱟᱹᱰᱤ ᱵᱷᱟᱜᱮ ᱜᱮᱭᱟ, ᱠᱤᱱᱛᱩ ᱡᱚᱢ ᱠᱟᱛᱮᱫ ᱫᱚ ᱟᱹᱰᱤ ᱢᱟᱱᱮ ᱚᱱᱟ ᱨᱮᱱᱟᱜ ᱜᱩᱱ ᱫᱚ ᱵᱟᱹᱱᱩᱜ ᱟᱠᱟᱫᱟ ᱜᱚᱝᱠᱮ
ᱦᱳᱭ ᱜᱚᱢᱠᱮ ᱱᱮᱛᱟᱨ ᱫᱚ ᱮᱢᱚᱱ ᱮᱢᱚᱱ ᱢᱤᱫᱴᱤᱡ ᱠᱮᱢᱤᱠᱮᱞ ᱡᱟᱹᱛᱤᱭᱚ ᱨᱟᱱ ᱠᱚ ᱳᱰᱳᱠ ᱠᱟᱱᱟ ᱥᱮ ᱢᱮᱱᱫᱚ ᱟ ᱱᱚᱜᱼᱚᱭ ᱡᱮᱢᱚᱱ ᱡᱟᱦᱟᱸ ᱡᱟᱦᱟᱸ ᱥᱟᱵᱽᱡᱤ ᱢᱚᱱᱮ ᱠᱟᱜ ᱵᱮᱱ ᱛᱤᱱ ᱢᱟᱥ ᱞᱟᱜᱟᱜᱼᱟ ᱩᱰᱩᱠᱚᱜ ᱥᱮ ᱡᱚ ᱵᱤᱞᱤᱜ ᱛᱮ ᱚᱱᱟ ᱥᱚᱵᱡᱤ ᱱᱟᱦᱟᱜ ᱮᱠᱢᱟᱥ ᱛᱮ ᱡᱚ ᱵᱤᱞᱤ ᱠᱟᱛᱮᱫ ᱠᱚ ᱟᱠᱷᱨᱤᱧ ᱮᱫᱟ ᱟᱨ ᱚᱱᱟ ᱠᱚ ᱡᱚᱢ ᱦᱚᱪᱚᱭᱮᱫ ᱵᱚᱱᱟ
ᱦᱮᱸ
ᱦᱩᱸ ᱟᱫᱚ ᱜᱚᱢᱠᱮ ᱡᱟᱜᱮ ᱟᱵᱚ ᱥᱟᱱᱟᱢ ᱢᱟᱹᱱᱢᱤ ᱵᱚᱱ ᱪᱮᱥᱴᱟᱭ ᱢᱟ ᱱᱚᱜᱚ ᱱᱚᱝᱠᱟ ᱟᱯᱮ ᱡᱟᱦᱟᱸ ᱞᱮᱠᱟ ᱢᱮᱱᱫᱚ ᱚᱲᱟᱜ ᱨᱮ ᱡᱚᱢ ᱵᱟᱠᱷᱨᱟᱛᱮ ᱱᱟᱦᱟᱜ ᱯᱮ ᱪᱟᱥ ᱵᱟᱲᱟᱣᱟ ᱟᱠᱟᱜ ᱚᱱᱠᱟ ᱜᱮ ᱵᱤᱱᱟᱹ ᱠᱮᱢᱤᱠᱮᱞ ᱫᱤᱭᱮ ᱱᱟᱦᱟᱜ
ᱦᱩᱸ ᱦᱩᱸ ᱦᱩᱸ ᱦᱩᱸ
ᱚᱱᱠᱟᱜᱮ ᱡᱚᱢ ᱵᱟᱲᱟ ᱞᱮᱠᱷᱟᱱ ᱟᱹᱰᱤ ᱱᱟᱹᱭᱜᱮ ᱱᱟᱯᱟᱭ ᱜᱮ ᱟᱵᱚᱣᱟᱜ ᱦᱚᱲᱢᱚ ᱡᱤᱣᱤ ᱛᱟᱦᱮᱱᱟ ᱥᱮ ᱪᱮᱫ ᱵᱮᱱ ᱞᱟᱹᱭᱟ
ᱦᱳᱭ ᱦᱳᱭ ᱦᱳᱭ ᱟᱫᱚ ᱜᱚᱝᱠᱮ ᱛᱟᱦᱚᱞᱮ ᱚᱱᱠᱟ ᱞᱮᱠᱟ ᱫᱤᱱᱟᱹᱢ ᱡᱤᱭᱚᱱ ᱠᱚᱨᱮ ᱫᱚ ᱪᱮᱫ ᱠᱚ ᱠᱟᱹᱢᱤ ᱠᱚᱨᱮ ᱵᱮᱱ ᱡᱚᱯᱲᱟᱣ ᱵᱮᱱ ᱡᱚᱯᱲᱟᱣ ᱯᱚᱲᱟᱣ ᱵᱮᱱ ᱛᱟᱦᱮᱱ ᱜᱮ
ᱚᱱᱠᱟ ᱫᱚ ᱜᱚᱢᱠᱮ ᱱᱤᱛᱚᱜ ᱫᱚ ᱱᱟᱦᱟᱜ ᱥᱮᱛᱟᱜ ᱨᱮ ᱦᱩᱛᱩᱢ ᱯᱷᱟᱨᱪᱟ ᱠᱟᱛᱮᱫ ᱠᱟᱰᱟ ᱰᱟᱹᱝᱨᱤ ᱮᱦ ᱟᱨ ᱡᱚᱲᱟᱣ ᱠᱟᱛᱮᱫ ᱱᱟᱦᱮᱞ ᱜᱚᱜ ᱟᱛᱮᱫ ᱱᱟᱜ ᱠᱷᱮᱛ ᱵᱟᱹᱫᱽ ᱥᱮᱫ ᱜᱮ ᱪᱟᱞᱟᱣ ᱦᱩᱭ ᱞᱮᱱᱟ
ᱟᱪᱪᱷᱟ
ᱦᱮ ᱦᱩᱭ ᱠᱟᱛᱮᱫ ᱱᱟᱦᱟᱜ ᱚᱱᱠᱟ ᱜᱮ ᱦᱮᱡ ᱵᱟᱲᱟ ᱟᱹᱜᱩ ᱵᱟᱲᱟ ᱦᱩᱭᱱᱟ ᱚᱲᱟᱜ ᱥᱮᱱ ᱜᱮ ᱠᱟᱰᱟ ᱰᱟᱹᱝᱨᱤ ᱟᱨ ᱛᱚᱞ ᱵᱟᱲᱟ ᱠᱟᱛᱮᱜ ᱱᱟᱦᱟᱜ ᱫᱟᱜ ᱢᱟᱹᱰᱤ ᱠᱚ ᱛᱩᱯᱩ ᱯᱷᱟᱨᱪᱟ ᱠᱟᱛᱮᱫ ᱱᱟᱦᱟᱜ ᱟᱨᱚ ᱠᱟᱰᱟ ᱰᱟᱹᱝᱨᱤ ᱜᱮ ᱱᱚᱜᱼᱚᱭ ᱱᱤᱛᱚᱜ ᱱᱟᱦᱟᱜ- ᱦᱚ ᱛᱚ ᱟᱹᱜᱩ ᱦᱩᱭ ᱠᱟᱱᱟ ᱠᱟᱨᱚᱱ- ᱩᱱᱠᱩ ᱛᱚ ᱞᱟᱡ ᱢᱮᱱᱟᱜ ᱛᱟᱠᱚᱣᱟ ᱟᱵᱚ ᱢᱟᱹᱱᱢᱤ ᱞᱮᱠᱟᱜᱮ ᱢᱮᱱᱫᱚ- ᱟᱨ ᱱᱩᱠᱩᱣᱟᱜ ᱦᱚᱸ ᱡᱚᱢ ᱫᱚ ᱱᱟᱦᱟᱜ ᱦᱳᱭ ᱵᱟᱵᱚᱱ ᱮᱢᱟ ᱫᱟᱲᱮᱭᱟᱠᱚᱣᱟ ᱚᱲᱟᱜ ᱨᱮᱫᱚ ᱡᱟᱜᱮ ᱱᱩᱠᱩᱣᱟᱜ ᱡᱚᱢ ᱧᱩ- ᱱᱟᱦᱟᱜ ᱴᱟᱺᱰᱤ ᱴᱩᱠᱟᱹ ᱨᱮᱜᱮ᱾
ᱟᱵᱚ ᱦᱚᱲ ᱫᱚ ᱵᱟᱵᱚᱱ ᱟᱹᱥᱩᱞ ᱞᱮᱠᱚ ᱠᱷᱟᱡ ᱫᱚ ᱚᱝᱠᱟ ᱞᱮᱠᱟ ᱫᱤᱱ ᱠᱚ ᱵᱟᱝ ᱠᱷᱟᱸᱰᱟᱜ ᱛᱟᱵᱚᱱᱟ᱾
ᱦᱳᱭ
ᱜᱚᱝᱠᱮ ᱢᱮᱱ ᱫᱚ ᱟᱯᱮ ᱫᱤᱥᱚᱢ ᱫᱚ ᱱᱟᱦᱟᱜ- ᱢᱮᱱᱫᱚ ᱴᱮᱠᱴᱟᱨ ᱠᱚᱛᱮ ᱥᱮ ᱱᱚᱝᱠᱟ ᱠᱟᱰᱟ ᱰᱟᱝᱨᱤ ᱛᱮᱜᱮ ᱱᱟᱦᱟᱜ ᱯᱮ ᱥᱤᱭᱳᱜᱼᱟ ᱥᱮ ᱯᱮ ᱞᱚᱥᱚᱫᱟ
ᱜᱚᱝᱠᱮ ᱚᱱᱠᱟ ᱦᱩᱰᱤᱧ ᱦᱩᱰᱤᱧᱟᱜ ᱫᱚ ᱠᱷᱮᱛ ᱠᱚᱫᱚ ᱱᱟᱦᱮᱞ ᱠᱟᱰᱟ ᱱᱟᱦᱮᱞ ᱵᱟ ᱰᱟᱝᱨᱟ ᱱᱟᱦᱮᱞ ᱛᱮᱜᱮ ᱥᱤ ᱦᱩᱭᱳᱜ ᱟᱨ ᱢᱟᱨᱟᱝ ᱢᱟᱨᱟᱝ ᱠᱩᱫᱚ ᱴᱟᱠᱴᱟᱨ ᱛᱮ ᱥᱤ ᱦᱩᱭᱩᱜᱼᱟ᱾ ᱛᱟᱦᱞᱮ ᱵᱤᱥᱮᱥ ᱠᱟᱨᱚᱱ ᱴᱟᱠᱴᱟᱨ ᱛᱮ ᱥᱤ ᱨᱮᱱᱟᱜ ᱫᱚ ᱱᱚᱣᱟ ᱜᱮ ᱜᱚᱝᱠᱮ ᱠᱟᱨᱚᱱ ᱞᱤᱧ ᱵᱩᱡᱷᱟᱹᱣᱟ ᱟᱹᱞᱤᱧ ᱫᱚ- ᱱᱚᱜᱼᱚᱭ ᱡᱮ ᱟᱥᱟᱲ ᱵᱚᱸᱜᱟ ᱯᱟᱨᱚᱢ ᱟᱠᱟᱱᱟ ᱚᱝᱠᱟ ᱞᱮᱠᱟ ᱵᱟᱭ ᱫᱟᱜ ᱡᱟᱹᱲᱤᱭ ᱠᱟᱫᱟ ᱡᱩᱫᱤ ᱦᱟᱜ ᱥᱨᱟᱵᱚᱱ ᱨᱮᱱᱟᱜ- ᱚᱨᱫᱷᱮᱠ ᱥᱮᱜ ᱡᱩᱫᱤ ᱫᱟᱜ ᱠᱟ ᱛᱟᱦᱮᱞᱮ ᱟᱵᱮᱱ ᱧᱮᱞ ᱵᱮᱱ ᱠᱚᱢ ᱥᱚᱢᱚᱭ ᱛᱮ ᱟᱵᱮᱱ ᱪᱟᱥ- ᱠᱟᱹᱢᱤ ᱥᱟᱹᱛ ᱥᱟᱹᱛ ᱦᱩᱭᱩᱜ ᱛᱟᱵᱮᱱᱟ ᱚᱱᱟ ᱨᱮ- ᱚᱱᱟ ᱠᱟ ᱚᱱᱟ ᱠᱟᱨᱚᱱ ᱛᱮ ᱴᱟᱠᱴᱟᱨ ᱛᱮ ᱡᱟᱹᱥᱛᱤ ᱠᱚ- ᱥᱤ ᱵᱟᱲᱟ ᱩᱪᱩᱭ ᱫᱟ ᱜᱚᱝᱠᱮ ᱟᱞᱮ ᱥᱮᱫ ᱫᱚ᱾
ᱦᱳᱭ ᱜᱚᱝᱠᱮ ᱢᱮᱱ ᱫᱚ ᱮᱸ ᱢᱟᱱᱮ ᱥᱚᱢᱚᱭ ᱵᱟᱝ ᱛᱟᱦᱮᱸ ᱞᱮᱱᱠᱷᱟᱱ ᱫᱚ ᱱᱤᱦᱟᱹᱛᱤ ᱴᱮᱠᱴᱟᱨ ᱢᱟ ᱞᱟᱜᱟᱣ ᱦᱩᱭᱩᱜ ᱜᱮᱭᱟᱵᱚᱱ ᱜᱮᱥᱮ ᱪᱮᱫ ᱵᱮᱱ ᱞᱟᱹᱭᱼᱟ?
ᱢᱮᱱ ᱫᱚ ᱱᱚᱜᱼᱚᱭ ᱡᱮᱢᱚᱱ ᱱᱤᱛᱚᱜ ᱫᱟᱜ ᱡᱟᱹᱲᱤ ᱵᱟᱝ ᱱᱟᱦᱟᱜ ᱦᱚᱴᱟᱛ ᱜᱮ ᱫᱟᱜ ᱮ ᱡᱟᱹᱲᱤ ᱜᱚᱫᱟ ᱱᱟᱦᱟᱜ ᱤᱱᱟᱹ ᱨᱮᱜᱮ ᱱᱟᱦᱟ ᱦᱚ ᱛᱚ ᱫᱟᱜ ᱛᱤᱸᱭᱩ ᱜᱚᱫᱚᱜᱼᱟ ᱦᱟᱞᱠᱟ ᱢᱟᱪᱷᱟ ᱟᱫᱚ ᱤᱱᱟᱹ ᱨᱮᱜᱮ ᱱᱟᱦᱟᱜ ᱵᱟᱡᱫᱷᱚ ᱢᱩᱞᱞᱚᱠ ᱟᱵᱚ ᱴᱮᱠᱴᱟᱨ ᱞᱟᱜᱟᱣ ᱵᱚᱱᱟ ᱦᱮᱸ ᱟᱨ ᱡᱩᱫᱤ ᱥᱮᱫᱟᱭ ᱦᱟᱯ ᱯᱲᱟᱢ ᱠᱚ ᱡᱟᱦᱟᱸ ᱞᱮᱠᱟ ᱠᱚ ᱪᱟᱥᱮᱫ ᱛᱟᱦᱮᱸᱫ ᱫᱚ ᱩᱱ ᱨᱮᱱᱟᱜ ᱠᱟᱰᱟ ᱰᱟᱝᱜᱨᱤ ᱛᱮ᱾ ᱦᱮ ᱱᱟᱦᱟᱜ ᱟᱰᱤ ᱟᱭᱢᱟ ᱫᱤᱱ ᱥᱤ ᱠᱟᱛᱮᱫ ᱱᱟᱦᱟᱜ ᱠᱚ ᱞᱚᱥᱚᱫ ᱠᱟᱛᱮᱫ ᱠᱚ ᱡᱟᱵᱚᱴ ᱠᱟᱛᱮᱫ ᱠᱚ ᱨᱚᱦᱚᱭᱮᱫ ᱛᱟᱦᱮᱱᱟ᱾
ᱦᱳᱭ ᱦᱳᱭ ᱟᱰᱤ ᱫᱤᱱ ᱠᱷᱚᱱᱟᱜ ᱫᱟᱜ ᱮᱫ ᱛᱟᱦᱮᱱᱟ ᱛᱟᱯ ᱛᱟᱯᱚᱨᱮ ᱴᱷᱤᱠ ᱴᱷᱟᱠ ᱠᱚᱦᱚ ᱫᱟᱜ ᱮᱫ ᱛᱟᱦᱮᱱᱟ ᱱᱮᱛᱟᱨ ᱫᱚ ᱟᱨᱥᱟᱲ ᱵᱚᱸᱝᱜᱟ ᱯᱟᱨᱚᱢᱮᱱ ᱨᱮᱦᱚᱸ ᱛᱮᱦᱤᱧ ᱫᱚ ᱵᱟᱨ ᱫᱤᱱ ᱥᱮ ᱢᱤᱫ ᱫᱤᱱ ᱦᱩᱭᱱᱟ᱾ ᱚᱠᱷᱟ ᱞᱮᱠᱷᱟ ᱫᱚ ᱫᱟᱜ ᱡᱟᱹᱲᱤ ᱵᱟᱹᱱᱩᱜ ᱟᱠᱟᱫᱟ᱾ ᱨᱚᱠᱚᱢ ᱥᱚᱢᱚᱡ ᱛᱮ ᱠᱚᱢ ᱥᱚᱢᱚᱭ ᱛᱮ ᱪᱟᱥ ᱠᱚᱨᱛᱮ ᱜᱮᱞᱮ ᱟᱵᱮᱱ ᱴᱟᱠᱴᱟᱨ ᱫᱚ ᱞᱟᱜᱟᱣ ᱜᱮ ᱦᱩᱭᱩᱜ ᱛᱟᱵᱮᱱᱟ᱾
ᱚ ᱱᱤᱦᱟᱹᱛᱤ ᱱᱤᱦᱟᱹᱛᱤ ᱱᱤᱦᱟᱹᱛᱤ ᱠᱟᱨᱚᱱ ᱟᱨ ᱱᱮᱛᱟᱨᱟᱜ ᱡᱩᱜᱽ ᱨᱮ ᱧᱮᱞᱚᱜ ᱠᱟᱱᱟ ᱜᱚᱝᱠᱮ ᱴᱮᱠᱴᱟᱨ ᱴᱮᱠᱴᱟᱨ ᱞᱟᱜᱟᱣ ᱠᱚᱨᱛᱮ ᱜᱮᱞᱮ ᱦᱚᱸ ᱟᱹᱰᱤ ᱟᱭᱢᱟ ᱟᱭᱢᱟ ᱴᱮᱠ ᱠᱟ ᱞᱟᱜᱟᱜ ᱠᱟᱱᱟ ᱢᱮᱱ ᱫᱚ ᱟᱵᱚ ᱦᱩᱲᱩ ᱪᱟᱥ ᱨᱮ ᱚᱱᱠᱟ ᱦᱳᱭᱛᱳ ᱯᱷᱟᱭᱫᱟ ᱵᱟᱝᱵᱚᱱ ᱧᱟᱢᱮᱜᱼᱟ ᱢᱮᱱᱠᱷᱟᱱ ᱴᱮᱠᱴᱟᱨ ᱨᱮ ᱠᱚᱨᱮ ᱩᱱᱟᱹᱜ ᱴᱟᱠᱟ ᱪᱟᱞᱟᱜ ᱠᱟᱱᱟ ᱢᱮᱱ ᱫᱚ ᱥᱟᱱᱟᱢ ᱦᱩᱲᱩ ᱟᱹᱠᱷᱨᱤᱧ ᱪᱟᱵᱟ ᱠᱟᱛᱮᱜ ᱦᱚᱸ ᱚᱱᱟ ᱴᱮᱠᱴᱟᱨ ᱨᱮᱱᱟᱜ ᱫᱮᱱᱟ ᱯᱟᱣᱱᱟ ᱜᱮ ᱱᱟᱦᱟᱜ ᱵᱟᱝ ᱵᱚᱱ ᱠᱩᱲᱟᱹᱣ ᱫᱟᱲᱮ ᱠᱟᱱᱟ᱾ ᱫᱟ ᱚᱱᱟ ᱛᱮ ᱜᱚᱝᱠᱮ ᱟᱞᱤ ᱥᱚᱢ ᱫᱚ ᱱᱟᱦᱟᱜ ᱟᱹᱰᱤ ᱟᱭᱢᱟ ᱟᱭᱢᱟ ᱜᱮ ᱱᱩᱠᱩ ᱰᱟᱹᱝᱨᱤ ᱠᱟᱰᱟ ᱫᱚ ᱱᱟᱦᱟᱜ ᱢᱮᱱᱟᱜ ᱠᱚᱣᱟ ᱠᱟᱨᱚᱱ ᱟᱞᱮ ᱫᱤᱥᱚᱢ ᱨᱮᱫᱚ ᱚᱝᱠᱟᱱᱟᱜ ᱴᱟᱠᱟ ᱯᱚᱭᱥᱟ ᱟᱹᱨᱡᱟᱹᱣ ᱫᱤᱠ ᱫᱤᱭᱮ ᱫᱚ ᱟᱥᱩᱨ ᱥᱩᱯᱩᱨ ᱠᱚᱨᱮ ᱫᱚ ᱵᱟᱹᱱᱩᱜ ᱛᱟᱞᱮᱭᱟ᱾ ᱛᱚ ᱟᱫᱚ ᱡᱟᱜᱮ ᱟ ᱱᱚᱣᱟ ᱠᱟᱰᱟ ᱰᱟᱹᱝᱨᱤ ᱟᱹᱥᱩᱞ ᱠᱟᱛᱮᱫ ᱜᱮ ᱱᱟᱦᱟᱜ ᱡᱟᱜᱮ ᱠᱤᱪᱷᱩ ᱯᱚᱭᱥᱟ ᱠᱚ ᱟᱨᱡᱟᱣᱟ ᱟᱨ ᱠᱤᱪᱷᱩ ᱜᱚᱲᱚ ᱥᱚᱯᱚᱦᱚᱫ ᱦᱚᱸᱠᱚ ᱮᱢᱚᱜᱼᱟ᱾ ᱦᱮᱸ ᱮᱸ ᱢᱮᱱᱫᱚ ᱚᱝᱠᱟᱱᱟᱜ ᱫᱩᱠ ᱵᱤᱯᱚᱫ ᱨᱮ ᱥᱚᱝᱜ ᱠᱤᱨᱤᱧ ᱜᱚᱜ ᱟᱹᱠᱷᱨᱤᱧ ᱜᱚᱫ ᱠᱟᱫ ᱫᱤᱭᱟᱢ ᱤᱱᱟᱹᱠᱷᱟᱱ ᱜᱮ ᱱᱟᱦᱟᱜ ᱟᱵᱚᱣᱟᱜ ᱵᱷᱟᱹᱜᱤ ᱦᱚ ᱨᱳᱜᱽ ᱟᱡᱟᱨ ᱨᱮ ᱱᱟᱦᱟᱜ ᱪᱤᱠᱤᱥ ᱦᱳᱭ ᱥᱮ ᱚᱱᱟ ᱠᱷᱚᱱᱟᱜ ᱚᱣᱟᱨ ᱨᱟᱠᱟᱵ ᱵᱚᱱᱟ᱾
ᱦᱳᱭ ᱦᱳᱭ ᱜᱚᱝᱠᱮ ᱦᱳᱭ
ᱚᱱᱟ ᱠᱚ ᱟᱥᱟ ᱥᱮ ᱚᱱᱟ ᱠᱚ ᱪᱤᱱᱛᱟᱹ ᱵᱷᱟᱵᱱᱟ ᱠᱟᱛᱮᱜ ᱱᱟᱦᱟᱜ ᱠᱟᱰᱟ ᱰᱟᱹᱝᱨᱤ ᱫᱚ ᱫᱚᱦᱚ ᱦᱩᱭ ᱠᱟᱱᱟ᱾
ᱦᱩᱸ
ᱦᱳᱭ ᱮ ᱢᱮᱱᱫᱚ ᱜᱚᱢᱠᱮ ᱱᱤᱦᱟᱹᱛᱤ ᱟᱵᱚ ᱥᱟᱱᱛᱟᱲ ᱢᱟ ᱱᱤᱫ ᱫᱚ ᱟᱦ ᱱᱩᱠᱩ ᱠᱟᱰᱟ ᱰᱟᱹᱝᱨᱤ ᱟᱥᱩᱞ ᱫᱚ ᱥᱮᱫᱟᱭ ᱠᱷᱚᱱ ᱥᱮᱫᱟᱭ ᱦᱟᱯᱲᱟᱢ ᱠᱷᱚᱱ ᱠᱚ ᱫᱚᱦᱚ ᱟᱹᱜᱩ ᱟᱠᱟᱫ ᱠᱚᱣᱟ ᱱᱩᱠᱩ ᱠᱟᱰᱟ ᱰᱟᱹᱝᱨᱤ ᱚᱱᱟᱛᱮ ᱜᱚᱝᱠᱮ ᱱᱤᱛᱚᱜ ᱦᱚᱸ ᱱᱩᱠᱩ ᱟᱵᱚ ᱥᱟᱱᱛᱟᱲ ᱢᱩᱫᱽᱨᱮ ᱱᱤᱛᱚᱜ ᱦᱚᱸ ᱱᱩᱠᱩ ᱠᱟᱰᱟ ᱰᱟᱹᱝᱨᱤ ᱮ ᱢᱮᱱᱫᱚ ᱵᱚᱸᱜᱟ ᱵᱩᱨᱩ ᱞᱮᱠᱟ ᱢᱮᱱᱟᱜ ᱟᱠᱟᱫ ᱛᱟᱵᱚᱱ ᱜᱮᱭᱟ ᱥᱮ ᱵᱚᱸᱜᱟ ᱵᱩᱨᱩ ᱠᱷᱚᱱ ᱦᱚᱸ ᱟ ᱢᱟᱨᱟᱝ᱾ ᱮ ᱵᱚᱱ ᱢᱚᱱᱮ ᱠᱚᱣᱟ ᱢᱮᱱᱫᱚ ᱵᱚᱸᱜᱟ ᱵᱩᱨᱩ ᱴᱷᱮᱱ ᱫᱚ ᱱᱟᱦᱟᱜ ᱵᱚᱱ ᱱᱮᱦᱚᱨᱚᱜᱼᱟ᱾ ᱮ ᱢᱮᱱᱫᱚ ᱱᱚᱜᱼᱚᱭ ᱡᱮ ᱱᱚᱣᱟ ᱨᱳᱜᱽ ᱟᱡᱟᱨ ᱵᱮᱥᱚᱜ ᱛᱤᱧ ᱢᱟ ᱢᱮᱱᱠᱷᱟᱱ ᱵᱚᱸᱜᱟ ᱵᱩᱨᱩ ᱫᱚ ᱱᱟᱦᱟᱜ ᱡᱟ ᱴᱩᱠᱩᱱ ᱛᱟᱲᱮᱭᱟᱜᱼᱟᱭ ᱤᱱᱟᱹᱜ ᱴᱩᱠᱩᱱ ᱫᱚ ᱠᱚᱨᱟᱣᱟ ᱢᱮᱱᱠᱷᱟᱱ ᱦᱟᱸᱜ ᱵᱮᱥ ᱫᱚ ᱵᱟᱭ ᱫᱟᱲᱮᱭᱟᱵᱚᱱᱟ ᱢᱮᱱᱠᱷᱟᱱ ᱱᱩᱠᱩ ᱰᱝᱨᱤ ᱮᱠᱚ ᱟᱹᱠᱷᱨᱤᱧ ᱠᱟᱛᱮᱫ ᱱᱟᱦᱟᱜ ᱞᱟᱹᱴᱩ ᱫᱚᱠᱛᱚᱨᱚᱟᱜ ᱪᱟᱞᱟᱣ ᱞᱮᱱᱠᱷᱟᱡ ᱱᱤᱦᱟᱹᱛᱤ ᱦᱮᱸᱦᱮᱵᱚ ᱱᱟᱹᱭ ᱱᱟᱯᱟᱭ ᱜᱮᱵᱚᱱ ᱨᱩᱣᱟᱲᱟ᱾
ᱟᱫᱚ ᱜᱚᱝᱠᱮ ᱧᱮᱞᱵᱮᱱ ᱩᱸᱜ ᱵᱚᱸᱜᱟ ᱵᱩᱨᱩ ᱫᱚ ᱴᱷᱤᱠ ᱚᱱᱠᱟ ᱵᱮᱱ ᱞᱟᱹᱭ ᱠᱮᱫᱟ ᱰᱟᱝ ᱰᱟᱹᱝᱨᱤ ᱜᱟᱰᱟ ᱫᱚ ᱟᱵᱮᱱ ᱧᱮᱞ ᱵᱮᱱ ᱪᱟᱥ ᱨᱮᱵᱮᱱ ᱠᱷᱟᱴᱟᱣ ᱠᱟᱱᱟ ᱟᱹᱰᱤ ᱢᱟᱨᱟᱝ ᱠᱟᱹᱢᱤᱭᱫᱟ ᱛᱟᱯᱚᱨᱮ ᱚᱝᱠᱟ ᱨᱳᱜᱽ ᱟᱡᱟᱨ ᱠᱚᱨᱮ ᱡᱟᱦᱟᱱᱟ ᱮᱴᱠᱮᱴᱚᱬᱮ ᱟᱱᱟᱴ ᱮᱴᱠᱮᱴᱚᱬᱮ ᱠᱚᱨᱮ ᱵᱮᱱ ᱟᱠᱷᱨᱤᱧᱮᱭᱟ ᱚᱱᱟ ᱠᱚᱨᱮ ᱟᱹᱰᱤ ᱢᱟᱨᱟᱝ ᱮᱸ ᱫᱩᱠ ᱠᱷᱚᱱᱟᱜ ᱵᱮᱱ ᱮᱸ ᱚᱣᱟᱨ ᱚᱣᱟᱨ ᱨᱟᱠᱟᱵᱼᱟ ᱟᱹᱰᱤ ᱢᱟᱨᱟᱝ ᱟᱱᱮ ᱵᱚᱸᱜᱟ ᱵᱟᱨᱤ ᱵᱚᱸᱜᱟ ᱵᱩᱨᱩ ᱵᱟᱨᱟᱵᱟᱨᱤ ᱠᱷᱚᱱᱟᱜ ᱦᱚᱸ ᱟᱹᱰᱤ ᱢᱟᱨᱟᱝ ᱢᱟᱱᱮ ᱡᱤᱱᱤᱥ ᱠᱟᱱᱟ ᱠᱚ᱾
ᱦᱳᱭ ᱫᱚ ᱟᱹᱰᱤ ᱟᱭᱢᱟ ᱟᱭᱢᱟ ᱱᱩᱠᱩ ᱠᱟᱰᱟ ᱰᱟᱹᱝᱨᱤ ᱢᱮᱱ ᱞᱮᱠᱷᱟᱱ ᱫᱚ ᱟᱹᱰᱤ ᱟᱭᱢᱟ ᱟᱭᱢᱟ ᱠᱚ- ᱠᱟᱹᱢᱤᱭᱟ ᱵᱚᱱᱟ ᱢᱮᱱᱫᱚ ᱱᱚᱜᱼᱚᱭ ᱦᱩᱲᱩ ᱪᱟᱥ ᱨᱮᱜᱮ ᱜᱚᱲᱚ ᱥᱚᱯᱚᱨᱚᱫ ᱠᱚ ᱮᱢᱟ ᱚᱱᱠᱟᱜᱮ ᱟᱨᱚ ᱟᱭᱢᱟ ᱡᱚᱠᱷᱚᱱ ᱦᱩᱲᱳ ᱵᱤᱞᱤᱧ ᱛᱟᱵᱱᱟ ᱩᱱ ᱩᱨ ᱤᱨ ᱠᱟᱛᱮᱫ ᱱᱟᱦᱟᱜ ᱟᱹᱜᱩᱭᱟᱵᱚᱱ ᱚᱱᱟ ᱥᱸᱟᱜᱟᱲ ᱜᱟᱹᱰᱤ ᱛᱮ᱾
ᱦᱩᱸ ᱦᱩᱸ᱾ ᱟᱫᱚ ᱚᱝᱠᱟ ᱚᱠᱛᱚ ᱟᱯᱮ ᱫᱚ ᱦᱩᱲᱩ ᱠᱚᱫᱚ ᱚᱱᱟ ᱰᱟᱝᱨᱤ ᱠᱟᱰᱟ ᱛᱤᱛᱟᱵᱮ ᱥᱟᱜᱟᱲ ᱜᱰᱤᱛᱮ ᱵᱟᱝ?
ᱦᱳᱭ ᱜᱚᱢᱠᱮ ᱟᱞᱮ ᱫᱚ ᱱᱟᱦᱟᱜ ᱚᱱᱠᱟᱱᱟᱜ ᱦᱚᱯᱟᱨ ᱠᱚᱦᱚᱸ ᱟᱹᱰᱤ ᱟᱭᱢᱟ ᱟᱭᱢᱟᱜ ᱜᱮ ᱱᱮᱛᱟᱨ ᱫᱚ ᱟᱞᱮ ᱫᱤᱥᱚᱢ ᱦᱚᱸ ᱦᱮᱡ ᱟᱠᱟᱱ ᱜᱮᱭᱟ ᱢᱮᱱᱠᱷᱟᱱ ᱠᱷᱟᱱ ᱜᱚᱢᱠᱮ ᱦᱯᱟᱨ ᱛᱮᱫᱚ ᱱᱟᱦᱟᱜ ᱵᱟᱝᱞᱮ ᱫᱟᱞ ᱦᱚᱪᱚᱭᱟ ᱠᱟᱨᱚᱱ ᱠᱟᱰᱟ ᱰᱟᱹᱝᱨᱤ ᱛᱟᱦᱮᱱ ᱛᱟᱞᱮᱭᱟᱠᱚ ᱛᱚ ᱟᱫᱚ ᱩᱱᱠᱩ ᱠᱚ ᱵᱟᱠᱷᱨᱟᱛᱮ ᱱᱟᱦᱟᱜ ᱱᱚ ᱚᱱᱟ ᱫᱟᱜ ᱡᱟᱹᱯᱩ ᱫᱤᱱ ᱱᱟᱦᱟᱜ ᱵᱩᱥᱩᱵ ᱠᱩ ᱱᱤᱦᱟᱹᱛᱤ ᱫᱚᱨᱠᱟᱨ ᱠᱟᱨᱚᱜᱼᱟ ᱠᱟᱨᱚᱱ ᱢᱮᱱᱫᱚ ᱫᱟᱜ ᱡᱟᱹᱯᱩᱫ ᱫᱤᱱ ᱫᱚ ᱱᱟᱦᱟᱜ᱾ ᱜᱚᱴᱟ ᱜᱮ ᱫᱟᱜ ᱯᱮᱨᱮᱡ ᱠᱚᱜᱼᱟ ᱛᱚ ᱟᱫᱚ ᱱᱟᱦᱟᱜ ᱴᱟᱺᱰᱤ ᱟᱹᱛᱤᱧ ᱴᱷᱮᱡ ᱫᱚ ᱵᱟᱝ ᱛᱟᱦᱮᱱ ᱛᱮ ᱟᱫᱚ ᱚᱱᱟ ᱵᱩᱥᱩᱵ ᱜᱮ ᱱᱟᱦᱟᱜ ᱞᱮ ᱨᱟᱲᱟ ᱵᱟᱲᱟ ᱠᱟᱛᱮᱫ ᱞᱮ ᱡᱚᱢ ᱵᱤ ᱦᱚᱪᱚ ᱠᱚᱣᱟ᱾
ᱦᱮᱸ ᱟᱨ ᱜᱚᱝᱠᱮ ᱱᱮᱛᱟᱨ ᱫᱚ ᱟᱵᱚ ᱥᱟᱱᱛᱟᱲ ᱫᱚ ᱦᱮ ᱵᱟᱸᱫᱤ ᱠᱚᱦᱚᱸ ᱵᱟᱵᱚᱱ ᱵᱟᱸᱫᱤᱭᱮᱫᱟ ᱵᱟᱸᱫᱮ ᱨᱮ ᱵᱩᱥᱩ ᱞᱟᱜ ᱠᱟᱱ ᱛᱟᱦᱮᱱᱟ ᱚᱲᱟᱜ ᱠᱚᱦᱚᱸ ᱵᱩᱥᱩ ᱚᱲᱟᱜ ᱱᱮᱛᱟᱨ ᱫᱚ ᱚᱱᱠᱟ ᱞᱮᱠᱟ ᱫᱚ ᱵᱟᱹᱱᱩᱜ ᱛᱟᱵᱚᱱᱟ᱾ ᱵᱟᱸᱫᱤ ᱢᱟ ᱦᱮ ᱵᱟᱸᱫᱤ ᱢᱟ ᱟᱞᱮᱥᱱ ᱢᱟ ᱟᱫ ᱪᱟᱵᱟᱣ ᱠᱟᱱ᱾ ᱛᱟᱨ ᱵᱟᱡᱟᱨ ᱠᱷᱚᱱᱟᱜ ᱵᱚᱥᱛᱟ ᱠᱚᱜᱮ ᱢᱟᱨᱟᱝ ᱢᱟᱨᱟᱝ ᱵᱚᱥᱛᱟ ᱜᱮᱠᱚ ᱤᱫᱤᱭᱮᱫ ᱛᱟᱦᱮᱱᱟ ᱟᱨ ᱠᱚ ᱵᱟᱭ ᱠᱟᱜ ᱠᱟᱱᱟ ᱦᱳᱲᱳ ᱪᱟᱣᱞᱮ᱾
ᱦᱳᱭ ᱟᱞᱮ ᱫᱤᱥᱚᱢ ᱦᱚᱸ ᱜᱚᱢᱠᱮ ᱚᱱᱠᱟᱜᱮ ᱱᱮᱛᱟᱨ ᱫᱚ ᱱᱟᱦᱟᱜ ᱚᱱᱮ ᱚᱱᱟ ᱵᱟᱡᱟᱨ ᱫᱤᱥᱚᱢ ᱚᱱᱟ ᱦᱟᱴ ᱯᱟᱛᱟ ᱠᱚᱨᱮ ᱦᱟᱴ ᱠᱚᱨᱮ ᱧᱟᱢᱚᱜ ᱜᱮᱭᱟ ᱚᱱᱟ ᱠᱚ ᱢᱮᱱᱫᱚ ᱰᱮᱞᱤ ᱞᱮ ᱢᱮᱛᱟᱜᱼᱟ ᱰᱮᱞᱤ ᱵᱚᱨᱟ᱾ ᱟᱫᱚ ᱚᱱᱮ ᱚᱱᱟ ᱨᱮᱜᱮ ᱱᱟᱦᱟᱜ ᱦᱩᱲᱩ ᱠᱚᱞᱮ ᱠᱷᱟᱹᱲ ᱠᱟᱜᱼᱟ ᱥᱮ ᱚᱱᱟ ᱨᱮᱜᱮᱞᱮ ᱫᱚᱦᱚ ᱠᱟᱜᱼᱟ᱾
ᱦᱩᱸ